ᱦᱮᱞᱳ
ᱦᱮᱞᱳ ᱦᱮᱸ ᱦᱮᱞᱳ᱾
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱪᱮᱫ ᱵᱤᱱ ᱪᱤᱠᱟᱹᱭᱮᱫ ᱛᱮ? ᱦᱮᱸ ᱱᱟᱯᱟᱭ ᱜᱮᱭᱟᱞᱤᱧ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ᱾
ᱚ
ᱟᱨ ᱪᱮᱫ ᱞᱟᱹᱭ ᱵᱤᱱ?
ᱚ ᱢᱮᱱ ᱫᱟᱞᱤᱧ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱜᱮ ᱵᱟᱝᱼᱟ ᱚᱲᱟᱜ ᱠᱚᱨᱮ ᱜᱮ᱾
ᱚ ᱟᱪᱪᱷᱟ ᱟᱪᱪᱷᱟ᱾
ᱦᱚᱭ ᱟᱫᱚ ᱦ ᱠᱤᱫᱩᱹ ᱠᱚᱫᱚ ᱦᱩᱭ ᱮᱱᱟ ᱟᱫᱚ ᱟᱹᱵᱤᱱ ᱜᱮ ᱪᱮᱫ ᱵᱤᱱ ᱪᱤᱠᱟᱹᱭᱮᱫᱼᱟ
ᱟᱞᱤᱧ ᱦᱚᱸ ᱪᱮᱫ ᱦᱚᱸ ᱵᱟᱹᱞᱤᱧ ᱪᱤᱠᱟᱹᱭᱮᱫ ᱜᱮᱭᱟ ᱫᱩᱲᱩᱵ ᱠᱟᱱᱟᱞᱤᱧ
ᱚ ᱟᱨ ᱠᱤᱫᱩᱵ ᱠᱚᱫᱚ
ᱦᱮᱸ ᱠᱤᱫᱩᱵ ᱫᱚ ᱠᱤᱫᱩᱵ ᱵᱟᱲᱟ ᱦᱩᱭᱮᱱ ᱜᱮᱭᱟ
ᱚ ᱛᱟᱦᱚᱞᱮ ᱟᱹᱵᱤᱱ ᱥᱮᱫ ᱫᱚ ᱫᱟᱜ ᱡᱟᱹᱲᱤ ᱫᱚ ᱪᱮᱫᱞᱮ ᱞᱮᱠᱟ
ᱫᱟᱜ ᱡᱟᱹᱲᱤ ᱫᱚᱢᱮ ᱫᱚ ᱵᱟᱭ ᱡᱚᱨᱚᱭᱮᱫᱟ ᱦᱮᱸ ᱱᱟᱥᱮ ᱱᱟᱥᱮ ᱡᱚᱨᱚᱭᱮᱫᱟᱭ ᱟᱨᱚ ᱵᱚᱱᱫᱚᱭᱮᱫᱟᱭ ᱫᱚᱢᱮ ᱮᱠᱴᱟ ᱫᱚ ᱵᱟᱭ ᱫᱟᱜ ᱮᱫᱟ ᱟᱯᱮ ᱥᱮᱫ ᱫᱚ ᱛᱟᱦᱞᱮ ᱫᱟᱜ ᱫᱟᱜ ᱡᱟᱹᱲᱤ ᱟᱯᱮ ᱥᱮᱫ ᱫᱚ ᱛᱟᱦᱞᱮ ᱫᱟᱜ ᱡᱟᱹᱲᱤ ᱦᱩᱭᱩᱜ ᱠᱟᱱᱟ ᱥᱮ ᱵᱟᱝ
ᱵᱟᱝᱜᱮ ᱟᱞᱮ ᱥᱮᱱ ᱫᱚ ᱫᱟᱜ ᱜᱮ ᱵᱟᱭ ᱫᱟᱜ ᱮᱫᱟ ᱦᱚᱭᱛᱮ ᱫᱷᱩᱲᱤ ᱠᱚ ᱚᱴᱟᱝ ᱚᱚᱜ ᱠᱟᱱᱟ
ᱟᱪᱪᱷᱟ
ᱵᱟᱭ ᱫᱟᱜ ᱮᱫ ᱛᱮ ᱨᱚᱦᱚᱭ ᱠᱚᱦᱚᱸ ᱵᱟᱝ ᱦᱩᱭᱩᱜ ᱠᱟᱱᱟ
ᱟᱪᱪᱷᱟ ᱟᱪᱪᱷᱟ
ᱦᱳᱭ
ᱟᱞᱮ ᱛᱟᱦᱚᱞᱮ ᱢᱟᱱᱮ ᱟᱯᱮᱮᱥᱮᱫ ᱫᱚ ᱚᱱᱮ ᱥᱮᱞᱳ ᱯᱷᱮᱞᱳ ᱠᱚ ᱱᱟᱹᱭ ᱠᱚᱫᱚ ᱵᱟᱹᱱᱩᱜ ᱜᱮᱭᱟ
ᱵᱟᱝ ᱵᱟᱝ ᱵᱟᱹᱱᱩᱜ ᱜᱮᱭᱟ ᱟᱞᱮ ᱥᱮᱫ ᱫᱚ
ᱚ ᱛᱟᱦᱚᱞᱮ ᱪᱤᱠᱠᱟ ᱛᱮᱯᱮ ᱨᱚᱦᱚᱭᱟ ᱱᱤᱭᱟᱹ ᱥᱮᱨᱢᱟ ᱫᱚ
ᱱᱤᱭᱟᱹ ᱥᱮᱨᱢᱟ ᱫᱚ ᱫᱚ ᱥᱮᱨᱢᱟ ᱫᱟᱜ ᱢᱟ ᱵᱟᱭ ᱡᱟᱹᱲᱤᱭᱮᱜ ᱜᱮᱭᱟ ᱟᱫᱚ ᱛᱟᱦᱞᱮ ᱠᱷᱟᱱ ᱱᱤᱭᱟᱹ ᱥᱮᱨᱢᱟ ᱫᱚ ᱵᱟᱝ ᱜᱮᱞᱮ ᱨᱚᱦᱚᱭᱟ ᱟᱠᱟᱞᱟᱜ ᱞᱮᱭᱟᱭ ᱟᱞᱮᱥᱮᱫ ᱫᱚ
ᱟᱪᱪᱷᱟ ᱟᱪᱪᱷᱟ ᱵᱟᱭ ᱟᱠᱟᱞᱟᱯᱮᱭᱟ ᱟᱠᱟᱞ ᱫᱚ ᱢᱟ ᱫᱟᱜ ᱫᱚ ᱡᱟᱹᱲᱤᱭᱟᱯᱮ ᱜᱮᱭᱟ ᱱᱟᱜ ᱠᱷᱟᱱ ᱦᱳᱭᱛᱳ ᱱᱤᱛᱚᱜ ᱱᱟᱜ ᱠᱷᱟᱱ ᱦᱮᱸ ᱵᱟᱭ ᱡᱟᱹᱲᱤᱭᱟᱯᱮ ᱠᱟᱱᱟ ᱵᱟᱭ ᱫᱟᱜ ᱡᱟᱹᱲᱤᱭᱟᱯᱮ ᱠᱟᱱᱟ ᱟᱨ ᱠᱤ ᱟᱠᱷᱤᱨ ᱠᱤᱪᱷᱩ ᱫᱤᱱ ᱯᱚᱨᱮ ᱱᱟᱜ ᱠᱷᱟᱱ ᱦᱟᱸᱟᱜ ᱫᱟᱜ ᱡᱟᱹᱲᱤᱭᱟᱯᱮ ᱜᱮᱭᱟᱭ ᱢᱟ ᱥᱮ
ᱦᱳᱭ ᱫᱟᱜ ᱡᱟᱹᱲᱤ ᱭᱟᱞᱮ ᱠᱷᱟᱱ ᱢᱟᱭ ᱵᱷᱟᱞᱮᱜ ᱜᱮ ᱟᱫᱚ ᱵᱟᱭ ᱫᱟᱜ ᱡᱟᱹᱲ ᱟᱞᱮ ᱠᱟᱱ ᱠᱷᱟᱱ ᱫᱚ ᱟᱫᱚ ᱱᱚᱝᱠᱟ ᱠᱚᱥᱴᱚ ᱜᱮ ᱵᱩᱡᱷᱟᱹᱜ ᱠᱟᱱᱟ ᱡᱷᱚᱛᱚ ᱦᱚᱲ ᱨᱚᱢ ᱡᱷᱚᱢ ᱠᱚ ᱨᱚᱦᱚᱭᱮᱜ-ᱟ ᱟᱫᱚ ᱟᱞᱮᱥᱮᱫ ᱫᱚ ᱚᱱᱮᱞᱤᱧ ᱞᱟᱹᱭ ᱠᱮ ᱠᱮᱜ ᱦᱚᱭᱛᱮ ᱫᱷᱩᱲᱤ ᱠᱚ ᱚᱴᱟᱝᱚᱜ ᱠᱟᱱᱟ ᱫᱟᱜ ᱜᱮ ᱵᱟᱭ ᱫᱟᱜ ᱫᱟᱭ
ᱦᱳᱭ ᱦᱳᱭ ᱵᱟᱝ ᱵᱟᱝ ᱪᱟᱸᱫᱳ ᱵᱚᱸᱜᱟ ᱫᱚ ᱡᱚᱛᱚ ᱦᱚᱲ ᱨᱮᱱ ᱜᱮ ᱠᱟᱱᱟᱭ ᱥᱮ ᱟᱯᱮ ᱫᱚ ᱪᱟᱜ ᱫᱩᱥ ᱫᱩᱭ ᱫᱩᱠ ᱠᱚᱥᱴᱚ ᱠᱚᱫᱚᱭ ᱮᱢᱟ ᱟᱯᱮᱭᱟ
ᱦᱳᱭ ᱦᱳᱭ ᱟᱫᱰᱚ ᱠᱟᱹᱴᱤᱡᱮ ᱫᱟᱭᱟ ᱧᱚᱜ ᱟᱞᱮ ᱠᱷᱟᱱ ᱫᱚ ᱵᱷᱟᱞᱮ ᱜᱮ ᱦᱩᱭᱩᱜ-ᱟ ᱚᱱᱟ ᱢᱟ ᱟᱫᱚ ᱫᱟᱜ ᱜᱮᱛᱚ ᱵᱟᱭ ᱫᱟᱜ ᱡᱟᱹᱲᱤᱭᱟᱞᱮᱱ ᱠᱟᱱᱟ ᱟᱫᱚ ᱛᱟᱦᱚᱞᱮ ᱠᱷᱟᱱ ᱦᱳᱭ ᱦᱳᱭ ᱟᱫᱚ ᱛᱟᱦᱞᱮ ᱠᱷᱟᱱ ᱟᱯᱮ ᱥᱮᱫ ᱫᱚ ᱪᱮᱫ ᱞᱮᱠᱟ ᱨᱚᱦᱚᱭ ᱠᱚᱫᱚ
ᱟᱨ ᱨᱚᱦᱚᱭ ᱠᱚ ᱦᱩᱭᱩᱜ ᱠᱟᱱ ᱜᱮᱭᱟ ᱱᱚᱝᱠᱟ ᱠᱚᱢ ᱠᱚᱢ ᱫᱟᱜ ᱨᱮᱜᱮ
ᱚ
ᱴᱩᱠ ᱴᱟᱠ ᱟᱨᱟᱢᱵᱚ ᱜᱚᱫ ᱠᱟᱜ ᱜᱮᱭᱟᱞᱮ
ᱯᱩᱨᱟᱹ ᱟᱜᱩᱫ ᱭᱮᱜ ᱟ ᱞᱮ ᱪᱮᱞᱮᱫ
ᱟᱹᱣᱨᱤ ᱞᱮ ᱯᱩᱨᱟᱹᱣᱟ ᱦᱮᱸᱮ ᱞᱮ ᱮᱦᱚᱵ ᱟᱠᱟᱫᱟ
ᱚ ᱚ ᱛᱟᱦᱞᱮ ᱟᱹᱵᱤᱱ ᱥᱮᱫ ᱫᱚ ᱵᱷᱟᱞᱮ ᱜᱮ ᱫᱟᱜ ᱡᱟᱹᱲᱤᱭᱮᱜᱼᱟ
ᱦᱮᱸ ᱫᱟᱜ ᱡᱟᱹᱲᱤ ᱦᱩᱭᱩᱜ ᱠᱟᱱ ᱜᱮᱭᱟ ᱡᱟᱦᱟᱸ ᱞᱮᱠᱟ ᱱᱟᱥᱮ ᱱᱟᱥᱮ
ᱟᱫᱚ ᱛᱟᱦᱞᱮ ᱤᱭᱟᱹ ᱚᱱᱟ ᱯᱩᱠᱷᱨᱤ ᱠᱚᱫᱚ ᱯᱟᱭᱲᱮᱜ ᱠᱟᱱᱟ ᱥᱮ ᱵᱟᱝᱜᱮ
ᱯᱩᱠᱷᱨᱤ ᱠᱚᱫᱚ ᱟᱹᱣᱨᱤ
ᱚ ᱟᱨ ᱛᱷᱟᱦᱞᱮ ᱦᱟᱹᱠᱩ ᱠᱚᱫᱚᱯᱮ ᱥᱟᱵᱮᱫ ᱠᱚᱜᱮᱭᱟ ᱥᱮ ᱵᱟᱝᱜᱮ
ᱦᱟᱹᱠᱩ ᱥᱟᱵ ᱵᱟᱲᱟ ᱦᱩᱭᱩᱜ ᱠᱟᱱ ᱜᱮᱭᱟ ᱵᱟᱝ ᱫᱚ ᱵᱟᱝ
ᱚ ᱟᱫᱚ ᱱᱚᱣᱟᱼᱼ ᱠᱟᱹᱴᱤᱡ ᱦᱟᱹᱠᱩ ᱠᱚᱯᱮ ᱥᱟᱵ ᱵᱟᱲᱟᱭᱮᱜ ᱠᱚᱜᱮᱭᱟ ᱥᱮ ᱚᱝᱠᱟ ᱞᱟᱴᱩ ᱦᱟᱹᱠᱩ ᱠᱚ?
ᱦᱩᱸ ᱠᱚ ᱛᱚ ᱠᱟᱹᱴᱤᱡ ᱦᱟᱹᱠᱩ ᱜᱮᱞᱮ ᱥᱟᱵᱮᱫ ᱠᱚᱣᱟ᱾ ᱮᱸ ᱞᱟᱹᱴᱩ ᱠᱚ ᱫᱚ ᱱᱟᱠᱷᱟᱱᱼᱼ ᱮᱸ ᱵᱟᱸᱫᱷ ᱨᱮ ᱠᱚᱨᱮᱡ ᱪᱷᱟᱲᱟ ᱱᱟᱜ ᱠᱷᱟᱱ ᱫᱚ ᱵᱟᱝᱠᱚ ᱧᱟᱢᱚᱜ-ᱟ ᱛᱚ ᱫᱚᱢᱮ ᱞᱟᱹᱴᱩ ᱠᱚᱫᱚ᱾ ᱩᱝᱠᱩ ᱠᱟᱹᱴᱤᱡ ᱠᱚᱜᱮᱞᱮ ᱥᱟᱵ ᱵᱟᱲᱟᱭᱮᱫ ᱠᱚᱣᱟ ᱡᱮ ᱢᱚᱱ ᱩᱝᱠᱩ ᱪᱟᱹᱬᱠᱟᱹ ᱠᱚ ᱵᱩᱸᱵᱩᱡ ᱠᱚ ᱛᱟᱯᱚᱨᱮ ᱠᱩᱪᱞᱟᱹ ᱠᱚ ᱵᱟᱸᱵᱤ ᱠᱚ ᱩᱱᱠᱩ ᱠᱚᱞᱮ ᱥᱟᱵ ᱵᱟᱲᱟᱭᱮᱫ ᱠᱚᱣᱟ᱾
ᱟᱫᱚ ᱤᱭᱟᱹ ᱱᱚᱣᱟ ᱪᱮᱫ ᱠᱚ ᱞᱟᱹᱭᱟ ᱨᱚᱦᱚᱲᱮᱫ ᱠᱚᱣᱟᱯᱮ ᱥᱮᱯᱮ ᱡᱚᱢ ᱦᱨᱟᱭᱮᱫ ᱠᱚᱣᱟ? ᱮᱠᱟᱞ ᱛᱮ᱾
ᱟᱨ ᱱᱚᱣᱟ ᱪᱮᱫ ᱞᱤᱧ ᱢᱮᱱᱟ ᱪᱟᱸᱫᱚ ᱵᱚᱸᱜᱟ ᱫᱚ ᱛᱚ ᱱᱤᱛᱚᱜ ᱫᱚ ᱱᱟᱜᱠᱷᱟᱱ ᱥᱤᱛᱩᱝ ᱫᱚ ᱱᱟᱜᱠᱷᱟᱱ ᱵᱟᱭ ᱥᱤᱛᱩᱝ ᱫᱟ ᱥᱮ ᱨᱚᱦᱚᱲ ᱫᱚ ᱵᱟᱝ ᱨᱚᱦᱚᱲ ᱠᱚᱜᱤᱭᱟ ᱟᱨ ᱪᱩᱞᱦᱟᱹ ᱡᱷᱟᱞᱟᱠ ᱠᱚᱨᱮ ᱦᱚᱸ ᱵᱟᱞᱮ ᱫᱚᱦᱚ ᱠᱚ ᱠᱟᱱᱟ ᱛᱚ ᱛᱩ ᱠᱟᱛᱮ ᱜᱮ ᱮᱠᱟᱞ ᱞᱮ ᱡᱚᱢ ᱠᱟᱠᱚ ᱠᱟᱱᱟ᱾
ᱚ ᱟᱨ ᱛᱟᱦᱞᱮ ᱯᱚᱛᱮ ᱰᱤᱞᱤ ᱜᱮᱯᱮ ᱡᱚᱢᱮᱜ ᱠᱚᱣᱟ ᱦᱟᱠᱩ ᱜᱮ ᱵᱟᱝ?
ᱦᱳᱭ ᱡᱚᱢ ᱵᱟᱲᱟ ᱦᱩᱭᱩᱜ ᱠᱟᱱ ᱜᱮᱭᱟ᱾
ᱟᱨ ᱛᱟᱦᱞᱮ ᱮᱸ ᱦᱟᱹᱠᱩ ᱫᱚ ᱪᱮᱫ ᱩᱛᱩ ᱠᱟᱛᱮᱫ ᱜᱮᱯᱮ ᱡᱚᱢᱮᱫ ᱠᱚᱣᱟ ᱥᱮ ᱚᱝᱠᱟ ᱞᱟᱜ ᱨᱟᱯᱟᱜ ᱠᱚᱫᱚ ᱯᱮ ᱞᱟᱫ ᱨᱟᱯᱟᱜ ᱜᱮᱭᱟ ᱥᱮ ᱵᱟᱝ ᱜᱮ?
ᱦᱩᱸᱻ ᱞᱟᱜ ᱨᱟᱯᱟᱜ ᱦᱚᱸ ᱟᱨ ᱛᱟᱨᱯᱚᱨᱮ ᱩᱛᱩ ᱠᱚᱛᱮᱫ ᱦᱚᱸᱞᱮ ᱡᱚᱢᱮᱫ ᱠᱚᱜᱮᱭᱟ᱾
ᱥᱤᱵᱤᱞ ᱫᱚ ᱵᱟ ᱵᱟᱱᱟᱨ ᱛᱮᱜᱮ ᱥᱤᱵᱤᱞ ᱫᱚ ᱵᱩᱡᱷᱟᱹᱼᱟ᱾ ᱞᱟᱫ ᱠᱟᱛᱮ ᱦᱚᱸ ᱥᱤᱵᱤᱞ ᱫᱚ ᱵᱩᱡᱷᱟᱹ ᱜᱮᱭᱟ ᱨᱟᱯᱟᱜ ᱠᱟᱛᱮ ᱦᱚᱸ ᱥᱤᱵᱤᱞ ᱫᱚ ᱵᱩᱡᱷᱟᱹ ᱜᱮᱭᱟ᱾ ᱟᱨ ᱩᱛᱩ ᱠᱟᱛᱮ ᱦᱚᱸ ᱦᱳᱭ ᱩᱛᱩ ᱠᱟᱛᱮ ᱦᱚᱸ ᱛᱚ ᱵᱩᱡᱷᱟᱹᱜ ᱜᱮᱭᱟ᱾
ᱟᱫᱚ ᱟᱹᱵᱤᱱ ᱫᱚ ᱚᱠᱟᱴᱟᱜ ᱵᱤᱥᱤ ᱜᱮᱵᱤᱱ ᱠᱩᱥᱤᱭᱟᱜ ᱜᱮᱭᱟ ᱞᱟᱫ ᱫᱚ ᱞᱟ ᱠᱩᱥᱤᱭᱟᱜᱼᱟ ᱥᱮ ᱨᱟᱯᱟᱜ ᱥᱮᱻ ᱱᱛᱩ ᱚᱠᱟᱴᱮᱱ ᱵᱤᱱ ᱠᱩᱥᱤᱭᱟᱼᱟ?
ᱠᱩᱥᱤ ᱫᱚ ᱡᱚᱛᱚ ᱜᱮᱞᱤᱧ ᱠᱩᱥᱤᱭᱟᱜ ᱜᱮᱭᱟ ᱠᱩᱥᱤ ᱫᱚ᱾ ᱞᱟᱫ ᱦᱚᱸ ᱨᱟᱯᱟᱜ ᱦᱚᱸ ᱩᱛᱩ ᱦᱚᱸ ᱡᱚᱛᱚ ᱜᱮᱞᱤᱧ ᱠᱩᱥᱤᱭᱟᱜ ᱜᱮᱭᱟ ᱠᱩᱥᱤ ᱫᱚ᱾ ᱟᱨ ᱡᱮᱢᱚᱱ ᱨᱟᱯᱟᱜ ᱠᱟᱛᱮᱫ ᱡᱟᱦᱟᱸ ᱫᱚ ᱵᱩᱞᱩᱝ ᱠᱚ ᱢᱟᱹᱨᱤᱪ ᱠᱚ ᱥᱩᱱᱩᱢ ᱠᱚ ᱮᱢ ᱠᱟᱛᱮᱫ ᱡᱟᱦᱟᱸ ᱫᱚ ᱥᱤᱯᱤ ᱠᱚ ᱟᱛᱮᱫ ᱡᱚᱢ᱾ ᱚᱱᱟ ᱠᱟᱹᱴᱤᱡ ᱢᱟᱱᱮ ᱵᱷᱟᱹᱜᱮ ᱧᱚᱜ ᱵᱩᱡᱷᱟᱹᱜᱼᱟ᱾
ᱦᱳᱭ ᱦᱳᱭ ᱢᱟᱱᱮ ᱱᱚᱣᱟ ᱩᱛᱩ ᱦᱳᱭ ᱩᱛᱩ ᱠᱟᱛᱮᱫ ᱫᱚ ᱟᱸ ᱚᱱᱟ ᱫᱚ ᱡᱚᱢ ᱫᱚ ᱦᱩᱭᱩᱜ ᱜᱮᱭᱟ ᱥᱮ ᱚᱱᱟ ᱫᱚ ᱯᱚᱨᱮ ᱛᱮᱦᱚᱸ ᱠᱤᱨᱤᱧ ᱠᱟᱛᱮᱜ ᱛᱮᱦᱚᱸ ᱵᱤᱱ ᱡᱚᱢ ᱫᱟᱲᱮᱼᱟ ᱟᱫᱚ ᱞᱟᱫ ᱨᱟᱯᱟᱜ ᱫᱚ ᱮᱠᱷᱚᱱ ᱫᱤᱱ ᱜᱮ ᱵᱤᱥᱤ ᱫᱚ᱾
ᱦᱳᱭ ᱦᱳᱭ ᱦᱳᱭ ᱦᱳᱭ᱾
ᱟ ᱛᱟᱦᱚᱞᱮ ᱱᱚᱣᱟᱹ ᱵᱟᱹᱨᱩᱰᱟᱝ ᱠᱚᱫᱚᱯᱮ ᱡᱚᱢ ᱠᱚᱜᱟᱭᱟ ᱥᱮ ᱵᱟᱝᱜᱮ?
ᱦᱮᱸ ᱵᱟᱹᱨᱩᱰᱟᱝ ᱠᱚ ᱡᱚᱢ ᱡᱚᱢ ᱠᱚᱜᱮᱭᱟᱞᱮ ᱵᱟᱹᱨᱩᱰᱟᱝ ᱠᱚᱦᱚᱸ᱾
ᱟᱫᱚ ᱯᱮ ᱥᱮᱫᱨᱟ ᱵᱟᱲᱟᱭᱮᱫ ᱵᱟᱰᱟᱭᱮᱫ ᱠᱚᱜᱮᱭᱟ ᱥᱮ ᱵᱟᱝ?
ᱱᱚᱣᱟ ᱥᱮᱸᱫᱽᱨᱟ ᱫᱚ ᱪᱮᱫ ᱞᱤᱧ ᱢᱮᱱᱟ ᱱᱤᱭᱟᱹ ᱮᱸ ᱫᱤᱱᱟᱹᱢᱟᱱ ᱫᱚ ᱩᱱᱟᱹᱜ ᱫᱚ ᱱᱟᱠᱷᱟᱱ ᱵᱟᱹᱨᱩᱰᱟᱝ ᱛᱚ ᱵᱟᱝᱠᱚ ᱧᱟᱢᱚᱜ ᱜᱮᱭᱟ ᱧᱤᱫᱟᱹ ᱜᱮ ᱫᱚᱢᱮ ᱠᱚ ᱩᱰᱩᱠᱚᱜ ᱜᱮᱭᱟ᱾
ᱦᱟᱹᱭ ᱦᱟᱹᱭ᱾
ᱛᱟᱯᱚᱨᱮ ᱧᱤᱫᱟᱹ ᱧᱤᱫᱟᱹ ᱥᱮᱸᱫᱽᱨᱟ ᱦᱚᱸ ᱵᱟᱝ ᱵᱷᱟᱹᱜᱤ ᱭᱟ᱾ ᱦᱮᱸ ᱟᱥᱳᱞ ᱛᱟ ᱦᱩᱭᱩᱜ ᱠᱟᱱᱟ ᱧᱤᱫᱟᱹ ᱪᱟᱞᱟᱣ ᱠᱚᱨᱛᱮ ᱜᱮᱞᱮ ᱵᱤᱧ ᱠᱤᱫᱤᱧ ᱠᱚ ᱫᱚᱢᱮ ᱠᱚ ᱧᱟᱢᱚᱜᱼᱟ ᱯᱚᱨᱮ ᱵᱤᱧ ᱠᱤᱫᱤᱧ ᱠᱚ ᱜᱮᱨ ᱢᱮᱨ ᱦᱚᱪᱚ ᱞᱮᱱᱠᱷᱟᱱ ᱢᱟᱱᱮ ᱜᱚᱜᱚᱡᱼᱟ᱾ ᱪᱮᱫ ᱪᱤᱠᱟᱹᱜᱼᱟ ᱢᱮᱱᱠᱷᱟᱱ ᱞᱟᱹᱭ ᱵᱟᱝ ᱜᱟᱱᱚᱜᱼᱟ ᱥᱮ ᱚᱱᱟ ᱠᱷᱟᱹᱛᱤᱨ ᱛᱮ ᱵᱟᱝᱞᱮ ᱪᱟᱞᱟᱣ ᱠᱟᱱᱟ ᱧᱤᱫᱟᱹ ᱥᱮᱸᱫᱽᱨᱟ ᱫᱚ
ᱦᱳᱭᱛᱚ ᱦᱚ ᱧᱤᱫᱟᱹ ᱥᱮᱸᱤᱫᱨᱟ ᱫᱚ ᱵᱚᱛᱚᱨ ᱦᱚᱸ ᱵᱚᱛᱚᱨ ᱠᱟᱱ ᱜᱮᱭᱟ ᱮᱠᱷᱚᱱ ᱫᱚ ᱩᱱᱠᱩ ᱵᱤᱧ ᱠᱚ ᱟᱹᱰᱤ ᱡᱳᱨᱻᱻ ᱠᱚ ᱧᱟᱢᱚᱜ ᱠᱟᱱᱟ ᱥᱮ
ᱦᱳᱭ ᱦᱳᱭ ᱟᱨ ᱱᱤᱭᱟᱹᱻᱻ ᱫᱟ ᱡᱟᱹᱯᱩᱫ ᱠᱚᱨᱮ ᱜᱮ ᱵᱮᱥᱤ ᱫᱚᱠᱚ ᱩᱰᱩᱠᱚᱜ ᱜᱮᱭᱟ
ᱦᱳᱭ ᱦᱳᱭ ᱟᱨ ᱛᱟᱦᱚᱞᱮ ᱩᱱᱠᱩᱻᱻ ᱪᱮ ᱪᱮᱬᱮ ᱫᱚᱵᱤᱱ ᱧᱮᱞ ᱠᱟᱸ ᱠᱚᱜᱮᱭᱟ ᱥᱮ ᱵᱟᱝᱜᱮ
ᱦᱮᱸ ᱧᱮᱞ ᱠᱟᱫᱻᱻ ᱜᱮᱞᱤᱧ ᱪᱮᱫᱟᱜᱻᱻ
ᱛᱟᱦᱚᱞᱮ ᱩᱱᱠᱩ ᱩᱱᱠᱩ ᱠᱚᱫᱚᱵᱤᱱ ᱥᱮᱸᱫᱽᱨᱟ ᱵᱟᱲᱟ ᱠᱟᱫ ᱠᱚᱣᱟ ᱥᱮ ᱵᱟᱝ
ᱦᱮᱸ ᱥᱮᱸᱫᱽᱨᱟ ᱵᱟᱲᱟ ᱦᱩᱭᱩᱜ ᱜᱮᱭᱟ
ᱩᱱᱠᱩ ᱦᱚᱸ ᱪᱚᱞᱮᱫ ᱮᱠᱷᱚᱱ ᱫᱤᱱ ᱜᱮᱠᱚ ᱥᱮᱸᱫᱽᱨᱟ ᱠᱚᱣᱟ
ᱩᱱᱠᱩ ᱫᱚ ᱥᱮᱸᱫᱽᱨᱟ ᱫᱚᱻᱻ ᱟᱸ ᱯᱨᱟᱭ ᱜᱮ ᱥᱮᱸᱫᱽᱨᱟ ᱠᱚᱜᱮᱭᱟᱠᱚ ᱩᱱᱠᱩ ᱫᱚ ᱩᱱᱠᱩᱣᱟᱜ ᱫᱚ ᱢᱟᱱᱮ ᱥᱚᱢᱚᱭ ᱠᱚᱫᱚ ᱵᱟᱹᱱᱩᱜᱼᱟ
ᱚ ᱟᱫᱚ ᱦᱩᱲᱩ ᱠᱚᱫᱚ ᱵᱮᱥᱤ ᱜᱮᱵᱤᱱ ᱨᱚᱦᱚᱭ ᱜᱮᱭᱟ ᱪᱮᱫ
ᱦᱩᱸ ᱨᱚᱦᱚᱭ ᱫᱚ ᱨᱚᱦᱚᱭ ᱦᱩᱭᱩᱜ ᱜᱮᱭᱟ ᱾
ᱵᱟᱝ ᱟᱹᱞᱤᱧ ᱫᱚᱞᱤᱧ ᱟᱸᱡᱚᱢ ᱠᱟᱜ-ᱟ ᱛᱚ ᱢᱟᱱᱮ ᱱᱚᱝᱠᱟ ᱠᱚᱲᱟ ᱦᱚᱯᱚᱱ ᱫᱚ ᱦᱩᱲᱩ ᱠᱚᱫᱚ ᱵᱟ ᱼᱼ ᱛᱳ ᱨᱚᱦᱚᱭ ᱜᱮᱭᱟ ᱾
ᱟᱹᱰᱤ ᱠᱚᱠᱚ ᱞᱟᱠᱜᱟ ᱥᱩᱭᱟᱹ ᱠᱚ
ᱦᱮᱸ ᱟᱫᱚ ᱼᱼ ᱪᱮᱫ ᱠᱚ ᱞᱟᱹᱭᱟ ᱚᱵᱷᱟᱵᱽ ᱨᱮᱫᱚ ᱨᱚᱦᱚᱭ ᱜᱮ ᱦᱩᱭᱩᱜ-ᱟ ᱥᱮ ᱡᱚᱢ ᱛᱚ ᱦᱩᱭᱩᱜ-ᱟ ᱥᱮ ᱾
ᱦᱳᱭ ᱦᱳᱭ ᱦᱳᱭ
ᱚᱲᱟᱜ ᱨᱮ ᱚᱲᱟᱜ ᱨᱮ ᱡᱩᱫᱤ ᱵᱟᱨ ᱯᱮ ᱦᱚᱲᱮᱢ ᱛᱟᱦᱮᱱᱟ ᱾ ᱦᱮᱸ ᱛᱟᱦᱚᱞᱮ ᱠᱷᱟᱱ ᱫᱚ ᱪᱮᱫ ᱠᱚ ᱢᱮᱛᱟᱜ-ᱟ ᱼᱼ ᱚᱠᱚᱭ ᱫᱚᱭ ᱥᱤᱭᱟ ᱟᱨ ᱚᱠᱚᱭ ᱫᱚ ᱟᱲᱮ ᱼᱼ ᱞᱟᱜᱟ ᱟᱨ ᱚᱠᱚᱭ ᱫᱚᱭ ᱛᱚᱞᱟᱭ ᱛᱩᱫᱟ ᱟᱨ ᱡᱷᱚᱛᱚ ᱜᱮ ᱜᱚᱲᱚ ᱞᱟᱜᱟᱜ ᱜᱮᱭᱟ ᱥᱮ ᱡᱷᱚᱛᱚ ᱜᱮ ᱾
ᱦᱳᱭ ᱡᱚᱛᱚ ᱥᱮᱫ ᱞᱮᱠᱟ ᱾ ᱡᱚᱛᱚ ᱡᱚᱛᱚ ᱠᱟᱹᱢᱤ ᱠᱚᱜᱮ ᱥᱮᱬᱟ ᱠᱟᱜ ᱜᱮ ᱫᱚᱨᱠᱟᱨ ᱫᱚ ᱵᱟᱝ ᱥᱮ ᱾
ᱦᱳᱭ ᱦᱳᱭ ᱦᱳᱭ ᱾ ᱛᱟᱦᱚᱞᱮ ᱟᱹᱵᱤᱱ ᱫᱚ ᱛᱟᱦᱚᱞᱮ ᱨᱚᱦᱚᱭ ᱠᱚᱫᱚ ᱵᱤᱱ ᱵᱟᱲᱟᱭ ᱜᱮᱭᱟ ᱥᱮ ᱵᱟᱝ?
ᱦᱳᱭ ᱵᱟᱲᱟᱭ ᱜᱮᱭᱟᱞᱤᱧ ᱾ ᱟᱹᱞᱤᱧ ᱫᱚ ᱨᱚᱦᱚᱭ ᱠᱚᱦᱚᱸ ᱞᱤᱧ ᱵᱟᱲᱟᱭ ᱜᱮᱭᱟ ᱟᱹᱲᱤ ᱞᱟᱜ ᱠᱚᱦᱚᱸ ᱞᱤᱧ ᱵᱟᱲᱟᱭᱟ ᱯᱩ ᱦᱚᱞᱤᱧ ᱵᱟᱲᱟᱭᱟ ᱟᱨ ᱡᱷᱚᱛᱚ ᱜᱮᱞᱤᱧ ᱵᱟᱲᱟᱭ ᱜᱮᱭᱟ ᱾
ᱚ ᱚ ᱟᱪᱪᱷᱟ ᱟᱹᱵᱤᱱ ᱢᱤᱫᱴᱟᱝ ᱞᱤᱧ ᱠᱩᱠᱞᱤᱭᱮᱫ ᱵᱤᱱᱟ ᱦᱮᱸ ᱥᱮ?
ᱦᱳᱭ ᱦᱳᱭ
ᱮᱜ ᱡᱟᱦᱟᱸ ᱫᱚ ᱦᱩᱭᱩᱜ ᱠᱟᱱᱟ ᱼᱼ ᱮᱜ ᱵᱟᱠᱚ ᱞᱟᱹᱭᱟ ᱡᱮ ᱠᱩᱲᱤ ᱦᱚᱯᱚᱱ ᱫᱚ ᱱᱟᱦᱮᱞ ᱵᱟᱠᱚ ᱡᱚᱴᱮᱫᱟ?
ᱦᱳᱭ ᱦᱳᱭ
ᱟᱹᱵᱤᱱ ᱵᱤᱱ ᱞᱟᱹᱭ ᱫᱟᱲᱮᱭᱟᱜ-ᱟ ᱠᱤ ᱡᱮ ᱪᱮᱫᱟᱜ ᱵᱟᱝᱠᱚ ᱡᱚᱴᱮᱫ ᱦᱚᱪᱚ ᱼᱼ ᱥᱮ ᱪᱮᱫᱟᱜ ᱵᱟᱠᱚ ᱡᱚᱴᱮᱫᱟ ᱪᱮᱫᱟᱜ ᱵᱟᱠᱚ ᱥᱤᱭᱳ-ᱟ ᱢᱟᱱᱮ ᱼᱼ
ᱦᱳᱭ ᱦᱳᱭ ᱚᱱᱟ ᱫᱚ ᱟᱹᱞᱤᱧ ᱫᱚ ᱵᱟᱹᱞᱤᱧ ᱵᱟᱲᱟᱭᱟ ᱢᱮᱱᱠᱷᱟᱱ ᱼᱼ ᱱᱚᱣᱟ ᱫᱚᱞᱤᱧ ᱵᱟᱲᱟᱭᱟ ᱠᱩᱲᱤ ᱦᱚᱯᱚᱱ ᱫᱚ ᱱᱟᱦᱮᱞ ᱫᱚ ᱵᱟᱝᱠᱚ ᱡᱚᱴᱮᱫᱟ ᱟᱨ ᱥᱤ ᱼᱼ ᱵᱟᱝ ᱠᱚ ᱥᱤ ᱜᱮᱭᱟ ᱠᱚ ᱠᱚᱲᱟ ᱦᱚᱯᱚᱱ ᱜᱮᱠᱚ ᱥᱤᱭᱟ ᱾
ᱟᱫᱚ ᱪᱷᱚᱴᱮᱫ ᱫᱚ ᱵᱟᱹᱞᱤᱧ ᱵᱟᱲᱟᱭ ᱜᱮᱭᱟ ᱡᱚᱴᱮᱫ ᱠᱚᱫᱚ ᱪᱮᱫᱟᱜ ᱵᱟᱠᱚ ᱡᱚᱴᱮᱫᱟ ᱥᱮ ᱪᱮᱫ ᱾ ᱟᱫᱚ ᱟᱹᱵᱤᱱ ᱵᱤᱱ ᱵᱟᱲᱟᱭ ᱠᱷᱟᱱ ᱫᱚ ᱠᱟᱹᱴᱤᱡ ᱵᱤᱱ ᱞᱟᱹᱭ ᱞᱮᱠᱷᱟᱱ ᱵᱷᱟᱞᱮᱜ-ᱟ᱾
ᱦᱮᱸ ᱵᱟᱲᱟᱭ ᱫᱚ ᱱᱟᱥᱮ ᱱᱟᱥᱮ ᱞᱤᱧ ᱵᱟᱲᱟᱭᱟ ᱩᱱᱟᱹᱜ ᱫᱚ ᱱᱟᱜ ᱠᱷᱟᱱ ᱵᱟᱹᱞᱤᱧ ᱵᱟᱲᱟᱭᱟ ᱱᱟᱜ ᱠᱷᱟᱱ ᱱᱟᱜ ᱩᱱᱟᱹᱜ ᱫᱚ ᱟᱹᱞᱤᱧ ᱫᱚᱞᱤᱧ ᱵᱟᱲᱟᱭᱟ ᱡᱮ ᱼᱼ ᱮᱸ ᱠᱩᱲᱤ ᱦᱚᱯᱚᱱ ᱫᱚ ᱮᱹᱭ ᱠᱟᱨᱚᱱ ᱛᱮ ᱼᱼ ᱮᱸ ᱱᱟᱦᱮᱞ ᱠᱚ ᱵᱟᱠᱚ ᱡᱚᱲᱮᱫ ᱪᱚ ᱠᱚᱣᱟ ᱥᱮ ᱱᱟᱦᱮᱸ ᱥᱤᱭᱟᱹᱜ ᱵᱟᱠᱚ ᱡᱚᱲᱟᱣ ᱦᱚᱪᱚ ᱟᱠᱚᱣᱟ
ᱮᱸ ᱥᱮᱫᱟᱭ ᱨᱮ ᱢᱤᱫ ᱫᱷᱟᱣ ᱢᱤᱫ ᱫᱷᱟᱣ ᱠᱚ ᱞᱟᱹᱭ ᱞᱮᱫᱟ ᱢᱤᱫ ᱫᱷᱟᱣ ᱫᱚ ᱜᱷᱚᱴᱟᱣ ᱟᱠᱟᱱ ᱜᱮᱭᱟ ᱥᱮ ᱟᱹᱰᱤ ᱥᱮᱫᱟᱭ ᱨᱮ ᱮᱸᱜ ᱩᱱ ᱥᱚᱢᱚᱭ ᱫᱚ ᱡᱟᱦᱟᱸ ᱫᱚ ᱦᱩᱭᱩᱜ ᱠᱟᱱᱟ ᱼᱼ ᱦᱮᱸ ᱡᱟᱦᱟᱸ ᱫᱚ ᱢᱤᱫᱟᱝ ᱠᱩᱲᱤ ᱦᱚᱯᱚᱱ ᱦᱮᱸ ᱥᱮ ᱼᱼ ᱱᱟ ᱠᱩᱲᱤ
ᱚᱱᱠᱟ ᱦᱚᱲᱢᱚ ᱛᱟᱦᱮᱸ ᱠᱟᱱᱟ ᱥᱮ ᱼᱼ
ᱦᱳᱭ
ᱛᱟᱦᱚᱞᱮ ᱠᱷᱟᱱ ᱫᱚ ᱟᱡ ᱡᱟᱶᱟᱭ ᱼᱼ ᱡᱟᱦᱟᱸ ᱫᱚ ᱟᱡᱤᱡ ᱦᱚᱲ ᱤᱫᱤᱭᱟᱭ ᱠᱟᱱ ᱛᱟᱦᱮᱸᱫ ᱡᱟᱦᱟᱸ ᱫᱟᱜ ᱢᱟᱹᱲᱤ ᱤᱫᱤ ᱟᱫᱮ ᱛᱟᱦᱮᱸᱫ ᱮ ᱛᱟᱦᱚᱞᱮ ᱠᱷᱟᱱ ᱫᱚ ᱟᱡ ᱡᱟᱣᱟᱭ ᱫᱚ ᱚᱱᱠᱟ ᱫᱟᱠᱟᱭ ᱡᱚᱢᱮᱫ ᱛᱟᱦᱮᱱᱟ ᱛᱟᱦᱚᱞᱮ ᱠᱷᱟᱱ ᱫᱚ ᱩᱱᱤ ᱠᱩᱲᱤ ᱦᱚᱯᱚᱱ ᱫᱚ ᱞᱟᱹᱭ ᱫᱟᱭ ᱛᱟᱦᱚᱞᱮ ᱮᱸ ᱢᱟ ᱛᱟᱦᱚᱞᱮ ᱫᱟᱠᱟ ᱡᱚᱢ ᱦᱟᱛᱟᱲ ᱞᱮᱢ ᱟᱭᱤᱡ ᱦᱚᱲᱮ ᱢᱮᱛᱟᱭ ᱠᱟᱱᱟ ᱟᱡ ᱡᱟᱶᱟᱭ ᱮᱱᱛᱮ ᱢᱮᱛᱟᱭ ᱠᱟᱱᱟᱭ ᱡᱮ ᱛᱟᱦᱚᱞᱮ ᱢᱟ ᱟᱢᱫᱚ ᱫᱟᱠᱟ ᱡᱚᱢ ᱦᱟᱛᱟᱲ ᱞᱮᱢ ᱦᱮᱸᱥᱮ ᱛᱟᱦᱚᱞᱮ ᱤᱧ ᱠᱟᱹᱴᱤᱡ ᱤᱧ ᱥᱤ ᱦᱟᱛᱟᱲ ᱞᱮᱜᱮ ᱛᱟᱦᱞᱮ ᱠᱷᱟᱱ ᱫᱚ ᱟᱡ ᱚᱱᱠᱟ ᱥᱤᱭᱮᱫ ᱛᱟᱦᱮᱱᱟᱭ ᱛᱟᱦᱚᱞᱮ ᱥᱤ ᱥᱤ ᱛᱮ ᱟᱫᱚ ᱧᱩᱨᱦᱟᱹᱭ ᱮᱱᱟᱭ ᱢᱟᱱᱮ ᱩᱞᱴᱟᱹᱣ ᱱᱟᱭ ᱦᱮᱸ ᱥᱮ ᱟᱫᱚ ᱩᱞᱴᱟᱹᱭᱮᱱ ᱠᱷᱟᱱᱮ ᱟᱫᱚ ᱠᱷᱟᱱ ᱫᱚ ᱚᱱᱟ ᱩᱞᱴᱟᱹᱣ ᱯᱚᱨᱮ ᱟᱫᱚ ᱟᱫᱚ ᱦᱟᱢᱟᱞ ᱦᱚᱲᱢᱚ ᱛᱟᱦᱮᱸ ᱠᱟᱱᱟᱭ ᱥᱮ ᱟᱫᱚ ᱢᱟᱱᱮ ᱮᱸ ᱜᱚᱡ ᱮᱱᱟᱭ ᱢᱟᱱᱮ ᱛᱟᱦᱮᱸ ᱮᱱᱟ ᱫᱚ ᱛᱟᱯᱚᱨᱮ ᱞᱟᱡ ᱨᱮ ᱜᱤᱫᱽᱨᱟᱹ ᱛᱟᱦᱮᱸᱠᱟᱱ ᱛᱟᱭᱟᱭ ᱛᱟᱦᱚᱞᱮ ᱠᱷᱟᱱ ᱫᱚ ᱜᱚᱡ ᱮᱱᱟᱭ ᱮ ᱠᱟᱨᱚᱱ ᱛᱮ ᱵᱟᱝᱠᱚ ᱵᱟᱝᱠᱚ ᱥᱤ ᱦᱚᱪᱚ ᱠᱚᱜᱮᱭᱟ ᱡᱟᱦᱟᱸ ᱫᱚ ᱢᱟᱱᱮ ᱟᱹᱪᱩᱨᱚᱜ ᱦᱩᱭᱩᱜᱼᱟ ᱥᱮ, ᱵᱮᱨᱵᱷᱮᱨ ᱟᱹᱪᱩᱨᱚᱜ ᱦᱩᱭᱩᱜᱼᱟ
ᱦᱳᱭ ᱦᱳᱭ ᱦᱳᱭ
ᱡᱟᱦᱟᱸ ᱫᱚ ᱞᱟᱡᱨᱮ ᱜᱤᱫᱽᱨᱟᱹ ᱛᱟᱦᱮᱸ ᱠᱟᱱ ᱛᱟᱭᱟ ᱟᱫᱚ ᱩᱱᱤ ᱫᱚ ᱦᱟᱱᱛᱮ ᱱᱟᱛᱮ ᱤᱭᱟᱹᱭ ᱱᱟᱭ ᱟᱨ ᱠᱚ ᱥᱤ ᱦᱚᱪᱚ ᱠᱚᱜᱮᱭᱟ ᱩᱱᱟᱹᱜ ᱢᱟᱱᱮ